ᱦᱳᱭ ᱟᱨᱠᱤ ᱦᱳᱭ ᱜᱚᱝᱠᱮ ᱡᱚᱦᱟᱨ ᱡᱚᱦᱟᱨ ᱾
ᱛᱟᱞᱦᱮ ᱪᱮᱫ ᱞᱮᱠᱟ ᱢᱚᱡᱽ ᱵᱟᱲᱟ ᱜᱮ ᱦᱮᱱᱟᱜ ᱵᱮᱱᱟ ᱛᱚ?
ᱜᱚᱢᱠᱮ ᱟᱹᱞᱤᱧ ᱫᱚ ᱟᱹᱞᱤᱧᱟᱜ ᱫᱚ ᱯᱩᱨᱟᱹ ᱾ ᱴᱷᱤᱠ ᱜᱮᱭᱟ ᱱᱮᱴᱚᱣᱟᱨᱠ ᱦᱚᱸ ᱟᱨ ᱱᱚᱣᱟ ᱤᱭᱟᱹ ᱦᱚᱸ ᱟᱵᱤᱱᱟᱜ ᱠᱟᱹᱴᱤᱡ ᱛᱷᱚᱲᱟ ᱵᱟᱭ ᱟᱸᱡᱚᱢ ᱴᱷᱤᱠᱟᱜ ᱠᱟᱱᱟ
ᱟᱪᱪᱷᱟ ᱟᱪᱪᱷᱟ ᱦᱮᱸ ᱱᱤᱛᱚᱜ
ᱚ ᱦᱮᱸ ᱢᱟ ᱨᱚᱲ ᱵᱮᱱ
ᱱᱤᱛᱚᱜ ᱴᱷᱤᱠ ᱴᱷᱟᱠ ᱧᱚᱜ ᱜᱮ ᱟᱧᱡᱚᱢ
ᱦᱳᱭ ᱦᱳᱭ ᱢᱚᱴᱟᱢᱩᱴᱤ ᱟᱸᱡᱚᱢᱚᱜ ᱠᱟᱱᱟ ᱴᱷᱤᱠ ᱴᱷᱟᱠ ᱜᱮ ᱾
ᱦ
ᱢᱮᱱᱫᱟᱞᱤᱧ ᱡᱚᱢ ᱠᱚᱫᱚ ᱦᱩᱭᱱᱟ ᱥᱮ?
ᱦᱮᱸ ᱚᱱᱠᱟ ᱜᱮ ᱡᱚᱢ ᱵᱟᱲᱟ ᱫᱚ ᱦᱳᱭ ᱠᱟᱱ ᱜᱮᱭᱟ ᱡᱚᱢ ᱵᱟᱲᱟ ᱠᱟᱛᱮ ᱜᱮ ᱱᱚᱜᱼᱚᱭ ᱡᱤᱨᱟᱹᱣ ᱵᱟᱲᱟ ᱦᱩᱭ ᱠᱟᱱᱟ ᱾
ᱟᱹᱵᱤᱱ
ᱢᱮᱱ ᱫᱟᱹᱞᱤᱧ ᱱᱚᱜᱼᱚ ᱱᱚᱣᱟ ᱡᱟᱦᱟᱸ ᱟᱵᱚ ᱠᱟᱹᱴᱤᱡ ᱠᱷᱮᱞᱟ ᱫᱷᱩᱞᱟᱹ ᱚ ᱠᱷᱮᱞᱳᱰ ᱠᱚᱨᱮᱱᱟᱜ ᱠᱟᱹᱴᱤᱡ ᱞᱟᱝ ᱪᱚᱨᱪᱟ ᱧᱚᱜ-ᱟ
ᱦᱮᱸ ᱦᱮᱸ ᱮᱠᱟᱞ
ᱢᱟ ᱠᱟᱹᱴᱤᱡ ᱮᱦᱚᱯ ᱛᱞᱟᱝ ᱢᱮ
ᱟᱪᱪᱷᱟ ᱜᱚᱝᱠᱮ ᱚᱝᱠᱟ ᱫᱚ ᱪᱮᱫ ᱠᱷᱟᱱ ᱵᱤᱱ ᱠᱩᱥᱤ ᱵᱟᱲᱟ ᱟᱜ ᱜᱮᱭᱟ
ᱟᱹᱞᱤᱧ ᱫᱚ ᱜᱚᱝᱠᱮ ᱠᱷᱮᱞ ᱵᱚᱞᱛᱮ ᱫᱚ ᱯᱨᱚᱛᱷᱚ ᱢᱚᱛᱚ ᱡᱟᱦᱟᱸ ᱱᱚᱣᱟ ᱟᱵᱚ ᱯᱷᱩᱴᱵᱚᱞ ᱠᱚᱜᱮ ᱡᱟᱹᱥᱛᱤ ᱫᱚᱞᱤᱧ ᱠᱩᱥᱤᱭᱟᱜᱼᱟ ᱟᱨ ᱚᱱᱟ ᱵᱟᱫ ᱠᱟᱛᱮᱫ ᱵᱷᱚᱞᱤ ᱵᱚᱞ ᱟᱨ ᱱᱚᱜᱼᱚᱭ ᱠᱨᱤᱠᱮᱴ ᱠᱚᱦᱚᱸᱞᱤᱧ ᱠᱩᱥᱤᱭᱟᱜ ᱜᱮᱭᱟ
ᱟᱪᱪᱷᱟ ᱚᱱᱠᱟ ᱫᱤᱱᱟᱹᱢ ᱫᱚ ᱛᱟᱦᱚᱞᱮ ᱚᱱᱠᱟ ᱯᱷᱩᱴᱵᱚᱞ ᱜᱮ ᱵᱟᱹᱲᱛᱤ ᱠᱷᱮᱞᱳᱜ ᱜᱮ ᱦᱩᱭᱩᱜ ᱜᱮᱭᱟ ᱟᱨ
ᱦᱳᱭ ᱦᱳᱭ ᱯᱷᱩᱴᱵᱚᱞ ᱜᱮ
ᱩᱸ
ᱛᱟᱦᱞᱮ ᱜᱚᱝᱠᱮ ᱟᱯᱮ ᱚᱱᱟ ᱠᱚᱨᱮ ᱫᱚ ᱵᱚᱞ ᱠᱷᱮᱞ ᱠᱚ ᱚᱱᱠᱟ ᱦᱮᱯᱨᱟᱣ ᱦᱩᱭᱩᱜ ᱜᱮᱭᱟ ᱥᱮ ᱵᱟᱝ ᱦᱩᱭᱩᱜᱼᱟ
ᱦᱮᱸ ᱦᱮᱸ ᱵᱚᱞ ᱠᱷᱮᱞ ᱦᱮᱯᱨᱟᱣ ᱠᱚᱫᱚ ᱦᱩᱭ ᱵᱟᱲᱟᱜ ᱜᱮᱭᱟ ᱟᱫᱚ ᱱᱮᱛᱟᱨ ᱫᱚ ᱟᱞᱮ ᱥᱮᱫ ᱫᱚ ᱟᱨᱦᱚᱸ ᱚᱱᱮ ᱦᱩᱰᱤᱧ ᱵᱚᱞ ᱢᱮᱱᱛᱮᱫ ᱠᱚ ᱛᱷᱤᱭᱟᱹ ᱵᱟᱲᱟᱭᱟ ᱚᱱᱟ ᱯᱷᱩᱴ ᱴᱤᱥ ᱡᱟᱦᱟᱸ ᱫᱚᱠᱚ ᱞᱟᱹᱭ ᱚᱱᱟ ᱵᱚᱞ
ᱦᱳᱭ ᱟᱹᱞᱤᱧ ᱫᱚ
ᱟᱪᱪᱷᱟ ᱚᱱᱟ ᱯᱷᱳᱴᱤ ᱱᱤᱥ ᱵᱚᱞ ᱫᱚᱠᱚ ᱛᱷᱤᱭᱟᱹ ᱵᱟᱲᱟᱭ ᱜᱮᱭᱟ
ᱵᱟᱝ ᱵᱟᱝ ᱵᱟᱝ ᱜᱚᱝᱠᱮ ᱱᱚᱜᱼᱚᱭ ᱱᱚᱣᱟ ᱯᱩᱭᱞᱩ ᱞᱤᱧ ᱟᱸᱡᱚᱢ ᱮᱜᱼᱟ ᱚᱱᱟ ᱫᱚ ᱟᱹᱞᱤᱧ ᱦᱚᱸ ᱩᱱᱟᱹᱜ ᱴᱟ ᱫᱚ ᱚᱱᱟ ᱫᱚ ᱵᱟᱲᱟᱭ ᱵᱟᱹᱱᱩᱜᱼᱟ ᱟᱪᱪᱷᱟ ᱚᱱᱟ ᱪᱮᱫ ᱤᱭᱟᱹ ᱠᱟᱱᱟ ᱠᱟᱹᱴᱤᱡ ᱱᱟᱥᱮᱱᱟᱜ ᱞᱟᱹᱭ ᱟᱞᱤᱧ ᱵᱮᱱ ᱥᱮ
ᱚᱱᱟ ᱫᱚ ᱟᱹᱰᱤ ᱢᱟᱱᱮ ᱜᱤᱫᱽᱨᱟᱹ ᱠᱷᱮᱞᱳᱱ ᱵᱚᱞ ᱛᱟᱦᱮᱸ ᱠᱟᱱᱟ ᱯᱟᱹᱦᱤᱞ ᱫᱚ ᱢᱟᱱᱮ ᱯᱳᱭᱞᱳ ᱩᱛᱟᱹᱨ ᱫᱚ ᱱᱚᱝᱠᱟ ᱜᱤᱫᱽᱨᱟᱹ ᱚᱲᱠ ᱜᱮ ᱵᱟᱹᱲᱛᱤ ᱠᱚ ᱠᱷᱮᱞ ᱛᱟᱦᱮᱫ
ᱟᱪᱪᱷᱟ ᱟᱪᱪᱷᱟ
ᱚᱱᱟ ᱯᱚᱨᱮ ᱵᱟᱹᱭ ᱵᱟᱹᱭ ᱛᱮ ᱵᱚᱞ ᱨᱮᱱᱟᱜ ᱠᱚ ᱟᱹᱨᱩ ᱯᱷᱮᱨᱟᱣ ᱠᱮᱫ ᱛᱮ ᱱᱟᱥᱮ ᱠᱚ ᱚᱳᱭᱮᱴ ᱠᱚ ᱵᱟᱹᱲᱛᱤ ᱠᱮ ᱟᱫᱚ ᱳᱭᱮᱴ ᱠᱚ ᱵᱟᱹᱲᱛᱤ ᱤᱫᱤ ᱠᱮᱫ ᱠᱷᱟᱱ ᱟᱫᱚ ᱱᱮᱛᱟᱨ ᱫᱚ ᱥᱮᱬᱟ ᱦᱚᱲ ᱦᱚᱸᱠᱚ ᱠᱷᱮᱞᱳᱜ ᱠᱟᱱᱟ ᱟᱫᱚ ᱚᱱᱟ ᱵᱚᱞ ᱮᱢᱚᱱ ᱱᱤᱛᱚᱜ ᱠᱚ ᱠᱷᱮᱞᱳᱜ ᱠᱟᱱᱟ
ᱚᱱᱟ ᱵᱚᱞ ᱛᱮᱜᱮ ᱥᱩᱠᱨᱤ ᱠᱷᱹᱮᱞ ᱟᱨ ᱵᱟᱝ ᱥᱮᱬᱟ ᱰᱷᱮᱨ ᱰᱷᱮᱨ ᱯᱩᱭᱥᱟᱹ ᱛᱮᱦᱚ ᱠᱚ ᱠᱷᱮᱞᱚᱜ ᱠᱟᱱᱟ ᱚᱱᱟ ᱵᱚᱞ ᱟᱛᱮ ᱜᱮ
ᱟᱪᱪᱷᱟ ᱜᱚᱝᱠᱮ ᱚᱱᱟ ᱵᱚᱞ ᱠᱷᱮᱞ ᱫᱚ ᱤᱭᱟᱹ ᱮᱠᱷᱮᱱ ᱡᱟᱸᱜᱟ ᱜᱮ ᱥᱮ ᱡᱩᱛᱟᱹ ᱠᱚ ᱜᱟᱨᱰ ᱠᱚ ᱚᱱᱟ ᱠᱚᱦᱚᱸ ᱞᱟᱹᱠᱛᱤ ᱢᱮᱱᱟᱜ ᱟᱱ
ᱵᱟᱝ ᱵᱟᱝ ᱮᱠᱷᱮᱱ ᱡᱟᱸᱜᱟ ᱜᱮ ᱚᱱᱟ ᱠᱚᱫᱚ
ᱟᱪᱪᱷᱟ ᱟᱪᱪᱷᱟ ᱵᱟᱠᱷᱟᱱ ᱡᱟᱦᱟᱸ ᱦᱳᱭ ᱦᱳᱭ ᱦᱳᱭ ᱟᱨ ᱡᱟᱦᱟᱸ ᱵᱚᱱ ᱵᱟᱰᱟᱭᱟ ᱟᱵᱚ ᱱᱚᱜᱼᱚᱭ ᱡᱟᱦᱟᱸ ᱯᱷᱩᱴᱵᱚᱞ ᱫᱚ ᱟᱜ ᱵᱚᱱ ᱠᱷᱮᱞ ᱵᱟᱲᱟᱭ ᱫᱚ ᱱᱤᱭᱟᱹ ᱫᱚ ᱜᱟᱰ ᱠᱚ ᱵᱟᱝ ᱠᱷᱟᱱ ᱮᱞᱟᱣ ᱵᱟᱝ ᱛᱟᱦᱮᱱᱟ ᱛᱚ ᱟᱨ ᱡᱩᱛᱟᱹ ᱦᱚᱨᱚᱜ ᱫᱚ ᱯᱩᱨᱟᱹ ᱤᱭᱟᱹ ᱜᱮᱭᱟ ᱟᱨ ᱢᱮᱱᱰᱮᱴᱟᱨᱤ ᱦᱩᱸ ᱛᱟᱦᱞᱮ ᱜᱚᱝᱠᱮ ᱟᱵᱚ ᱟᱵᱚ ᱢᱟᱱᱮ ᱥᱟᱱᱛᱟᱲ ᱦᱚᱯᱚᱱ ᱠᱷᱮᱨᱣᱟᱞ ᱦᱚᱯᱚᱱ ᱟᱨ ᱪᱮᱫ ᱱᱚᱣᱟ ᱠᱷᱮᱞ ᱛᱮ ᱡᱟᱸᱠ ᱜᱮ ᱡᱟᱦᱟᱸ ᱛᱤᱱᱟᱹᱜ ᱵᱚᱱ ᱞᱟᱦᱟ ᱜᱚᱫᱚᱜ ᱠᱟᱱᱟ ᱟᱨ ᱪᱤᱠᱟᱹᱛᱮ ᱟᱹᱰᱤ ᱪᱟᱬ ᱢᱟᱱᱮ ᱵᱚᱱ ᱤᱭᱟᱹ ᱛᱟᱭᱚᱢᱚᱜ ᱠᱟᱱᱟ ᱟᱨ ᱪᱮᱫ ᱞᱟᱦᱟ ᱢᱟᱱᱮ ᱟᱪᱠᱟ ᱜᱮ ᱠᱷᱮᱞ ᱨᱟᱠᱟᱵᱚᱜ ᱠᱟᱱ ᱛᱟᱢᱟ ᱟᱨ ᱠᱷᱮᱞ ᱟᱬᱜᱳᱱ ᱠᱟᱱ ᱛᱟᱵᱚᱱᱟ ᱪᱤᱠᱟᱹ ᱛᱮ ᱚᱱᱟ ᱠᱟᱹᱴᱤᱡ ᱠᱩᱞᱤ ᱞᱤᱧ ᱫᱚᱦᱚᱭᱮᱫᱼᱟ
ᱟ ᱴᱤᱠ ᱫᱟᱢᱟᱱ ᱠᱩᱠᱞᱤ ᱠᱟᱱᱟ ᱜᱚᱢᱠᱮ
ᱦᱳᱭ
ᱵᱚᱨᱛᱷᱚᱢᱟᱱ ᱨᱮ ᱡᱩᱫᱤᱢ ᱧᱮᱞᱟ ᱟᱢ ᱡᱟᱦᱟᱸᱱ ᱡᱤᱱᱤᱥ ᱨᱮᱜᱮ ᱥᱟᱠᱥᱮᱥ ᱟᱨᱵᱟᱝ ᱢᱩᱪᱟᱹᱫ ᱵᱟᱝ ᱤᱭᱟᱹ ᱥᱟᱠᱥᱮᱥ ᱧᱟᱢ ᱠᱚᱨ ᱛᱮ ᱜᱮᱞᱮ
ᱦᱳᱭ
ᱚᱠᱛᱚ ᱫᱚᱨᱠᱟᱨᱚᱜ ᱠᱟᱱᱟ ᱥᱮ
ᱦᱩᱸ ᱦᱩᱸ ᱦᱩᱸ
ᱚᱠᱛᱚ ᱞᱟᱜᱟᱜ-ᱟ ᱫᱤᱛᱤᱭᱚᱛᱚ ᱟᱢ ᱡᱩᱫᱤᱢ ᱧᱮᱞᱟ ᱡᱟᱦᱟᱸᱱ ᱡᱤᱱᱤᱥ ᱜᱮ ᱠᱚᱨᱟᱣ ᱥᱟᱱᱟ ᱢᱮᱭᱟ ᱟᱨ ᱵᱟᱝ ᱥᱟᱠᱥᱮᱥ ᱧᱟᱢ ᱥᱟᱱᱟ ᱢᱮᱭᱟ ᱚᱱᱟ ᱡᱤᱱᱤᱥ ᱨᱮᱱᱟᱜ ᱢᱤᱫᱴᱟᱝ ᱯᱨᱮᱠᱴᱤᱥ ᱟᱨ ᱵᱟᱝ ᱚᱱᱟ ᱤᱫᱤ ᱠᱟᱛᱮ ᱥᱮᱪᱮᱫ ᱦᱟᱛᱟᱣ ᱚᱱᱟ ᱨᱮᱱᱟᱜ ᱦᱚᱸ ᱪᱮᱫ ᱞᱟᱹᱠᱛᱤ ᱢᱮᱱᱟᱜ-ᱟ
ᱮᱠᱫᱚᱢ ᱮᱠᱫᱚᱢ
ᱚᱱᱟ ᱥᱮᱪᱮᱫ ᱟᱨ ᱵᱟᱝ ᱯᱨᱮᱠᱴᱤᱥ ᱡᱩᱫᱤ ᱴᱷᱤᱠ ᱴᱷᱟᱠ ᱵᱟᱝ ᱛᱟᱦᱮᱸᱱᱟ ᱢᱩᱪᱟᱹᱫ ᱢᱟᱱᱮ ᱥᱟᱠᱥᱮᱥ ᱧᱟᱢ ᱫᱚ ᱟᱹᱰᱤ ᱟᱸᱴ ᱜᱮᱭᱟ
ᱦᱳᱭ ᱦᱳᱭ ᱦᱳᱭ
ᱯᱮᱠᱴᱤᱥ ᱡᱩᱫᱤ ᱴᱷᱤᱠᱮᱱᱟ ᱯᱮᱠᱴᱤᱥ ᱴᱷᱤᱠ ᱛᱟᱭᱚᱢ ᱠᱤᱱᱛᱩ ᱢᱚᱱᱮ ᱨᱟᱹᱯᱩᱫ ᱵᱟᱭ ᱜᱟᱱᱚᱜ-ᱟ ᱛᱤᱱ ᱵᱷᱳᱨ ᱥᱟᱠᱥᱮᱥ ᱵᱟᱝ ᱧᱟᱢᱚᱜ-ᱟ ᱚᱱᱟ ᱥᱟᱠᱥᱮᱥ ᱧᱟᱢ ᱞᱟᱦᱟ ᱨᱮᱜᱮ ᱡᱩᱫᱤ ᱢᱚᱱᱮᱢ ᱨᱟᱹᱩᱫ ᱟᱠᱟᱫ-ᱟ ᱛᱟᱦᱚᱞᱮ ᱠᱷᱟᱱ ᱫᱚ ᱟᱫᱚ ᱡᱟᱹᱱᱤᱡ ᱥᱟᱠᱥᱮᱥ ᱨᱮᱫᱚ ᱵᱟᱢ ᱥᱮᱴᱮᱨ-ᱟ ᱫᱟᱲᱮᱭᱟᱜ-ᱟ ᱚᱱᱟ ᱚᱱᱟ ᱯᱨᱮᱠᱴᱤᱥ ᱛᱟᱭᱚᱢ ᱥᱟᱠᱥᱮᱥ ᱧᱟᱢ ᱞᱟᱦᱟᱨᱮ ᱡᱟᱦᱟᱸ ᱟᱱᱟᱴ ᱮᱴᱠᱮᱴᱚᱸᱬᱮ ᱠᱚ ᱥᱤᱨᱡᱟᱹᱣ ᱫᱚ ᱚᱱᱟ ᱟᱱᱟᱴ ᱮᱴᱠᱮᱴᱚᱸᱬᱮ ᱠᱚ ᱥᱚᱞᱦᱮ ᱠᱟᱛᱮ ᱠᱩᱨᱩᱢᱩᱴᱩ ᱪᱷᱩᱴᱟᱹᱣ ᱛᱟᱦᱮᱸᱱ ᱜᱮ ᱥᱟᱠᱥᱮᱥ ᱫᱚᱭ ᱥᱮᱴᱮᱨ ᱢᱮᱱᱟ
ᱦᱳᱭ ᱦᱳᱭ ᱦᱳᱭ ᱟᱨᱦᱚᱸ ᱮᱢᱚᱱ ᱮᱢᱚᱱ ᱦᱚᱸ ᱧᱮᱞᱚᱜ ᱠᱟᱱᱟ ᱟᱵᱚ ᱠᱷᱮᱨᱟᱞ ᱦᱚᱯᱚᱱ ᱦᱚᱯᱚᱱ ᱥᱟᱶᱛᱮ ᱚᱱᱠᱟᱱ ᱠᱷᱤᱞᱟᱲᱤ ᱠᱚ ᱦᱮᱱᱟᱜ ᱠᱚᱛᱟ ᱵᱚᱱᱟ ᱡᱟᱦᱟᱸᱭ ᱠᱚᱫᱚ ᱧᱮᱞ ᱟᱵᱮᱱ ᱢᱤᱫ ᱵᱟᱨ ᱵᱚᱪᱷᱚᱨ ᱫᱚ ᱟᱹᱰᱤ ᱱᱟᱯᱟᱭ ᱫᱷᱟᱨᱟ ᱠᱚ ᱠᱷᱮᱸᱞᱳᱰ ᱠᱮᱫᱟ ᱛᱟᱨᱯᱚᱨᱮ ᱫᱚ ᱚᱱᱟ ᱪᱮᱫ ᱤᱧ ᱢᱮᱱᱟ ᱢᱟᱱᱮ ᱡᱟᱦᱟᱸ ᱢᱚᱱᱮ ᱵᱟᱹᱲᱛᱤ ᱧᱚᱜ ᱜᱟᱱ ᱡᱟᱱ ᱞᱮᱱᱠᱷᱟᱱ ᱡᱟ ᱦᱩᱭᱩᱜ ᱛᱟᱭᱚᱢ ᱫᱚ ᱯᱮᱠᱴᱤᱥ ᱠᱚᱫᱚ ᱩᱱᱟᱹᱜ ᱮᱠᱴᱟ ᱫᱚ ᱦᱜ ᱵᱟᱭ ᱫᱷᱮᱱᱟᱜ-ᱟ ᱟᱫᱚ ᱚᱱᱮ ᱡᱮ ᱦᱟᱱᱮ ᱵᱟᱨ ᱯᱮ ᱵᱚᱪᱷᱚᱨ ᱥᱮᱨᱢᱟ ᱢᱟᱲᱟᱝ ᱮ ᱵᱮᱥᱮ ᱧᱩᱛᱩᱢᱮ ᱠᱟᱢᱟᱳ ᱟᱠᱟᱫ ᱫᱚ ᱟᱫᱚ ᱚᱱᱟ ᱠᱚᱱᱯᱷᱤᱰᱮᱱᱥ ᱛᱮ ᱛᱟᱭᱚᱢ ᱛᱮᱫᱚ ᱠᱷᱮᱞ ᱧᱩᱨᱩᱜ ᱠᱟᱱᱟ ᱚᱱᱠᱟ ᱦᱚᱸ ᱧᱮᱞᱚᱜ ᱠᱟᱱᱟ
ᱮᱠᱟᱞ ᱦᱮᱸ ᱦᱮᱸ ᱮᱠᱟᱞ
ᱟᱨᱦᱚᱸ ᱮᱢᱚᱱ ᱮᱢᱚᱱ ᱠᱷᱤᱞᱟᱲᱤ ᱠᱚᱦᱚᱸ ᱧᱮᱞ ᱦᱩᱭ ᱠᱟᱱᱟ ᱡᱟᱦᱟᱸᱭ ᱠᱚᱫᱚ ᱦᱳᱭᱛᱚ ᱚᱱᱠᱟ ᱦᱮᱯᱨᱟᱣ ᱠᱷᱮᱞ ᱠᱚ ᱦᱩᱭᱩᱜ ᱜᱮᱭᱟ ᱛᱚ ᱦᱳᱭᱛᱚ ᱫᱟᱲᱮᱭᱮᱱᱟᱭ ᱚᱱᱟ ᱨᱟᱹᱥᱠᱟᱹ ᱢᱚᱱᱮ ᱠᱟᱛᱮᱫ ᱦᱟᱸᱰᱤ ᱯᱟᱹᱣᱨᱟᱹ ᱥᱮ ᱚᱱᱟ ᱠᱚᱦᱚᱸ ᱠᱚ ᱧᱩᱭᱮᱫ ᱜᱮᱭᱟ ᱟᱨ ᱪᱮᱫ ᱟᱨ ᱡᱩᱫᱤ ᱦᱟᱨᱟᱣᱮᱱᱟ ᱚᱱᱟ ᱫᱚ ᱫᱩᱠ ᱡᱷᱟᱮᱞᱟᱛᱮ ᱥᱮ ᱪᱮᱫ ᱚᱱᱠᱟ ᱢᱟᱱᱮ ᱢᱚᱱᱳᱵᱷᱟᱵ ᱛᱮᱫ ᱛᱮ ᱦᱟᱸᱰᱤ ᱯᱟᱹᱣᱨᱟᱹ ᱠᱚ ᱟᱨᱠᱚ ᱡᱚᱵᱮᱜ ᱠᱟᱱ ᱛᱟᱵᱚᱱᱟ ᱚᱱᱟ ᱠᱚᱛᱮ ᱦᱚᱸ ᱟᱵᱚ ᱠᱷᱮᱞᱳ ᱠᱷᱚᱱ ᱛᱟᱭᱚᱢ ᱨᱮᱵᱚᱱ ᱛᱟᱦᱮᱸᱱ ᱠᱟᱱᱟ
ᱦᱚᱸ ᱦᱚᱸ
ᱦ ᱮᱸ
ᱟᱹᱛᱩ ᱨᱮᱫᱚ ᱵᱟᱹᱲᱛᱤ ᱚᱱᱟ ᱜᱮᱛᱚ ᱨᱟᱹᱥᱠᱟᱹ ᱛᱮᱜᱮ ᱵᱚᱱ ᱟᱫ ᱠᱚᱜ-ᱟ ᱟᱨ ᱟᱛᱩᱨ ᱨᱮ ᱛᱟᱦᱮᱸᱢᱟᱱ ᱟᱛᱩᱨ ᱨᱮᱱ ᱦᱚᱲ ᱫᱚ ᱵᱟᱹᱲᱛᱤ ᱨᱟᱹᱥᱠᱟᱹ ᱜᱮᱠᱚ ᱠᱷᱚᱡᱚᱜ-ᱟ ᱟᱫᱚ ᱮᱢᱚᱱ ᱠᱚ ᱨᱟᱹᱥᱠᱟᱹᱭᱟ ᱨᱟᱹᱥᱠᱟᱹ ᱵᱟᱹᱲᱛᱤᱭᱟᱠᱚ ᱟᱨ ᱪᱮᱫ ᱟᱹᱛᱳ ᱴᱮᱱ ᱫᱚ ᱵᱟᱝᱠᱷᱟᱱ ᱫᱚ ᱩᱱᱟᱹᱜ ᱫᱚ ᱵᱟᱝ ᱤᱭᱟ ᱨᱟᱹᱥᱠᱟᱹ ᱫᱚ ᱞᱟᱹᱠᱛᱤ ᱠᱟᱱᱟ ᱢᱮᱱᱠᱷᱟᱱ ᱵᱟᱹᱲᱛᱤ ᱵᱚᱱ ᱨᱟᱹᱥᱠᱟᱹ ᱵᱟᱹᱲᱛᱤ ᱜᱚᱫ ᱠᱟᱜ ᱠᱷᱟᱱ ᱜᱮ ᱥᱮ ᱤᱭᱟᱹ ᱫᱚ
ᱦᱳᱭ ᱦᱳᱭ ᱦᱳᱭ ᱟᱨ ᱡᱟᱦᱟᱸᱭ ᱟᱵᱚ ᱵᱚᱱ ᱠᱷᱮᱞᱮᱫ ᱜᱮᱭᱟ ᱱᱚᱣᱟ ᱠᱷᱮᱞ ᱠᱟᱛᱮᱜ ᱦᱚᱸ ᱥᱮᱸᱬᱟ ᱫᱷᱟᱯ ᱥᱮᱱ ᱥᱮᱱᱚᱜ ᱫᱚ ᱢᱟᱱᱮ ᱨᱟᱥᱛᱟ ᱫᱚ ᱢᱮᱱᱟᱜ ᱜᱮᱭᱟ ᱢᱮᱱᱟᱜ ᱫᱚ ᱟᱫᱚ ᱚᱱᱠᱟ ᱵᱟᱵᱚᱱ ᱫᱷᱮᱭᱟᱱᱟᱜ ᱠᱟᱱᱟ ᱛᱚ ᱦ ᱵᱟᱠᱷᱟᱱ ᱠᱷᱮᱹᱞ ᱠᱟᱛᱮ ᱦᱚᱸ ᱟᱹᱰᱤ ᱜᱟᱱ ᱡᱟᱭᱜᱟ ᱨᱮ ᱦᱚᱲ ᱠᱚ ᱥᱟᱶ ᱩᱯᱨᱩᱢ ᱥᱮ, ᱟᱵᱚᱣᱟᱜ ᱧᱩᱛᱩᱢ ᱵᱚᱱ ᱯᱨᱚᱪᱟᱨ ᱯᱟᱥᱱᱟᱣ ᱪᱮᱥᱴᱟ ᱨᱮᱦᱚᱸ ᱡᱩᱫᱤ ᱵᱚᱱ ᱫᱚᱦᱚᱭᱟ, ᱛᱟᱦᱚᱞᱮ ᱚᱱᱟ ᱦᱚᱸ ᱦᱩᱭᱩᱜ ᱜᱮᱭᱟ ᱾
ᱦᱮᱸ ᱾
ᱦᱮ ᱟᱫᱚ ᱜᱚᱝᱠᱮ ᱚᱱᱠᱟ ᱢᱟ ᱱᱟᱦᱜ ᱟᱵᱚ ᱢᱟ ᱟᱹᱛᱩ ᱚᱲᱟᱜ ᱠᱚᱨᱮ ᱵᱩᱱ ᱠᱷᱮᱞᱟ ᱟᱨ ᱠᱮᱞᱟᱵᱽ ᱠᱚᱦᱚᱸ ᱥᱟᱞᱟᱜ ᱦᱚᱸ ᱩᱱᱟᱹᱜ ᱮᱠᱴᱟ ᱫᱚ ᱱᱟᱦᱜ ᱡᱚᱯᱲᱟᱣ ᱥᱮ ᱚᱱᱠᱟᱱ ᱤᱭᱟᱹ ᱞᱤᱝᱠ ᱫᱚ ᱵᱟᱹᱱᱩᱜ ᱛᱟᱵᱚᱱᱟ ᱾
ᱮᱠᱟᱞ ᱮᱠᱟᱞ ᱾
ᱦᱳᱭ, ᱛᱟᱦᱞᱮ ᱟᱹᱞᱤᱧᱟᱜ ᱢᱮᱱᱫᱚ ᱠᱮᱞᱟᱵᱽ ᱠᱚ ᱡᱟᱦᱟᱸ ᱞᱮᱠᱟᱱᱟᱜ ᱜᱮ ᱟᱨᱠᱤ ᱪᱮᱫ ᱱᱚᱝᱠᱟᱱ ᱥᱮᱬᱟ ᱥᱮᱬᱟ ᱠᱮᱞᱟᱵᱽ ᱨᱮ ᱡᱩᱫᱤ ᱡᱚᱯᱲᱟᱣ ᱵᱚᱱ ᱛᱟᱦᱮᱱᱟ ᱟᱨ ᱵᱚᱱ ᱠᱷᱮᱞᱟ ᱛᱟᱦᱚᱞᱮ ᱟᱹᱰᱤ ᱜᱮ ᱱᱟᱯᱟᱭᱚᱜᱼᱟ ᱾
ᱮᱠᱟᱞ ᱮᱠᱟᱞ ᱾ ᱥᱤᱞᱮᱠ ᱟᱭᱥᱮᱞ ᱠᱷᱮᱞ ᱡᱟᱦᱟᱸ ᱢᱮᱱᱟᱜ ᱟᱠᱟᱫᱼᱟ ᱪᱮ, ᱚᱱᱟ ᱥᱤᱞᱮᱠᱥᱮᱱ ᱠᱷᱮᱞ ᱠᱚᱨᱮ ᱫᱟᱣ ᱵᱚᱱ ᱦᱟᱛᱟᱣ ᱞᱮᱠᱷᱟᱱ ᱜᱮ ᱦᱚᱭᱛᱳ ᱚᱱᱠᱟ ᱞᱟᱯᱷᱟᱝ ᱥᱮᱫ ᱵᱚᱱ ᱥᱮᱴᱮᱨ ᱛᱜᱼᱟ ᱾
ᱦᱳᱭ ᱦᱳᱭ ᱾ ᱮᱠᱫᱚᱢ ᱾
ᱦᱚᱨ ᱠᱩᱠᱢᱩ ᱟᱞᱚ ᱛᱷᱩᱠᱢᱚᱜ ᱢᱟ ᱞᱟᱯᱷᱟᱝ ᱠᱷᱚᱱ ᱞᱟᱯᱷᱟᱝ ᱟᱹᱰᱤ ᱞᱟᱯᱷᱟᱝ ᱠᱩᱠᱢᱩᱢ ᱛᱷᱩᱠᱩᱟᱹᱢ ᱟᱠᱟᱫ ᱛᱟᱢᱟ ᱢᱟᱱᱮ ᱟᱢᱫᱚ ᱚᱸᱰᱮ ᱜᱮ ᱚᱠᱛᱚ ᱫᱚ ᱢᱟᱱᱮ ᱠᱩᱠᱢᱩ ᱫᱚ ᱛᱤᱱᱟᱹᱜ ᱫᱷᱟᱹᱨᱤᱡ ᱮᱢ ᱫᱚᱦᱚᱭᱟ, ᱮᱸᱰᱮ ᱫᱷᱟᱹᱨᱤᱡ ᱜᱮ ᱛᱟᱦᱮᱸᱭᱱᱟ ᱾ ᱟᱫᱚ ᱚᱱᱟ ᱠᱷᱚᱱ ᱫᱚ ᱡᱮ ᱫᱚ ᱵᱟᱹᱲᱛᱤ ᱵᱟᱭ ᱧᱟᱢᱚᱜᱼᱟ ᱠᱩᱠᱢᱩ ᱛᱤᱱᱟᱹᱜ ᱞᱟᱹᱴᱩᱢ ᱧᱮᱞ ᱤᱫᱮᱤᱭᱟ ᱩᱱᱟᱹᱜ ᱜᱮ ᱵᱟᱹᱲᱛᱤ ᱨᱟᱠᱟᱵ ᱤᱫᱤᱜᱼᱟ ᱾ ᱟᱢ ᱠᱩᱠᱢᱩ ᱡᱩᱫᱤᱢ ᱛᱤᱸᱜᱩ ᱛᱷᱤᱨ ᱠᱟᱜᱼᱟ, ᱛᱟᱦᱚᱞᱮ ᱠᱷᱟᱱ ᱫᱚ ᱟᱫᱚ ᱚᱱᱟ ᱤᱭᱟᱹ ᱦᱚᱸ ᱛᱤᱸᱜᱩ ᱛᱷᱤᱨ ᱩᱛᱟᱹᱨᱚᱜᱼᱟ ᱾
ᱦᱳᱭ ᱦᱳᱭ ᱦᱳᱭ ᱾
ᱚᱱᱟᱠᱟᱜᱮ ᱚᱱᱟ ᱥᱤᱞᱮᱠᱥᱮᱱ ᱠᱷᱮᱞ ᱠᱚᱦᱚᱸ ᱛᱤᱱᱟᱹᱜ ᱞᱟᱯᱷᱟᱝ ᱠᱷᱚᱱ ᱞᱟᱯᱷᱟᱝ ᱥᱤᱞᱮᱠᱥᱮᱱ ᱨᱮᱧ ᱠᱷᱮᱞ ᱫᱟᱲᱮᱭᱟᱜᱼᱟ, ᱟᱨ ᱵᱟᱝ ᱛᱤᱱᱟᱹᱜ ᱥᱮᱬᱟ ᱠᱷᱚᱱ ᱥᱮᱬᱟ ᱴᱤᱢ ᱨᱮᱧ ᱠᱷᱮᱞ ᱫᱟᱲᱮᱭᱟᱜᱼᱟ, ᱚᱱᱟ ᱠᱩᱠᱢᱩ ᱡᱩᱫᱤ ᱥᱟᱱᱟᱢ ᱠᱷᱤᱞᱟᱲᱤ ᱠᱚ ᱧᱮᱞ ᱛᱟᱵᱚᱱᱟ ᱾ ᱛᱟᱦᱚᱞᱮ ᱠᱷᱟᱱ ᱫᱚ ᱱᱤᱦᱟᱹᱛ ᱟᱵᱚ ᱦᱚᱸ ᱞᱟᱵᱽ, ᱚᱱᱟ ᱥᱮᱬᱟ ᱥᱮᱬᱟ ᱴᱤᱢ ᱨᱮ ᱠᱷᱮᱞ ᱨᱮᱱᱟᱜ ᱫᱟᱣ ᱵᱚᱱ ᱧᱟᱢ ᱫᱟᱲᱮᱭᱟᱜᱼᱟ ᱾
ᱦᱳᱭ ᱾ ᱛᱮᱦᱮᱧ ᱜᱟᱯᱟ ᱢᱟ ᱡᱟᱦᱟᱸ ᱱᱚᱣᱟ ᱵᱤᱥᱥᱚ ᱠᱟᱯ ᱵᱚᱱ ᱢᱮᱛᱟᱜ ᱠᱟᱱ ᱫᱚ ᱱᱤᱭᱟᱹ ᱦᱚᱸ ᱟᱹᱰᱤ ᱡᱳᱨᱥᱳᱨ ᱦᱩᱭᱩᱜ ᱠᱟᱱᱟ, ᱢᱮᱱᱠᱷᱟᱱ ᱟᱵᱚ ᱪᱮᱫ ᱞᱤᱧ ᱢᱮᱱᱟ ᱢᱟᱱᱮ ᱟᱵᱚᱣᱟᱜ ᱚᱱᱠᱟ ᱡᱟᱦᱟᱸ ᱜᱨᱟᱣᱩᱱᱰ ᱞᱮᱵᱮᱞ ᱨᱮᱱᱟᱜ ᱞᱟᱛᱟᱨ ᱞᱮᱵᱮᱞ ᱨᱮᱱᱟᱜ ᱵᱟᱝ ᱠᱷᱟᱹᱛᱤᱨ ᱛᱮ ᱟᱵᱚ ᱚᱱ ᱠᱟ ᱫᱟᱣ ᱦᱚᱸ ᱵᱟᱵᱚᱱ ᱧᱟᱢᱮᱫᱼᱟ ᱟᱨ ᱪᱮᱫ ᱾ ᱟᱵᱚ ᱫᱤᱥᱚᱢ ᱨᱮᱱᱟᱜ ᱦᱚᱭᱛᱚ ᱠᱷᱮᱞ
ᱚ ᱾
ᱮᱠᱪᱩᱭᱮᱞᱤ ᱡᱩᱫᱤ ᱟᱵᱚ ᱱᱚᱣᱟ ᱞᱟᱛᱟᱨ ᱞᱮᱵᱮᱞ ᱵᱚᱱ ᱴᱷᱤᱤᱠᱠᱟ, ᱛᱟᱦᱚᱞᱮ ᱪᱮᱛᱟᱱ ᱥᱮᱫ ᱫᱚ ᱚᱴᱳᱢᱮᱴᱤᱠ ᱜᱟᱱᱚᱜ ᱜᱮᱭᱟ ᱾ ᱠᱷᱤ ᱦᱟ ᱦᱩᱸ ᱾
ᱟᱵᱚ ᱢᱟ ᱛᱟᱭᱱᱚᱢ ᱛᱮ ᱵᱩᱡᱽ ᱧᱟᱢ ᱠᱟᱛᱮ ᱛᱟᱭᱱᱚᱢ ᱛᱮᱜᱮ ᱵᱚᱱ ᱠᱚᱨᱟᱣᱟ ᱪᱮ, ᱚᱱᱟ ᱛᱟᱭᱱᱚᱢ ᱛᱮᱫᱚ ᱟᱫᱚ ᱩᱢᱮᱨ ᱫᱚ ᱵᱟᱭ ᱛᱺᱜᱮᱭᱟ ᱥᱮ ᱾
ᱦᱳᱭ ᱦᱳᱭ ᱾ ᱟᱨ ᱱᱤᱭᱟᱹ ᱠᱚ ᱡᱤᱱᱤᱥ ᱫᱚ ᱦᱳᱭ, ᱱᱤᱭᱟᱹ ᱠᱚ ᱡᱤᱱᱤᱥ ᱫᱚ ᱩᱢᱮᱨ ᱛᱟᱦᱮᱱ ᱨᱮᱜᱮ, ᱡᱟᱦᱟᱱᱟᱜ ᱫᱚ ᱱᱤᱭᱟᱹ ᱠᱚᱫᱚ ᱠᱷᱮᱞᱟ ᱫᱷᱩᱞᱟ ᱵᱮᱯᱟᱨ ᱫᱚ ᱢᱤᱫᱴᱤᱡ ᱦᱚᱲᱢᱚ ᱨᱮᱱᱟᱜ ᱫᱟᱲᱮ ᱥᱮ ᱢᱟᱭᱟᱝ ᱨᱮᱱᱟᱜ ᱚᱱᱟ ᱞᱚᱞᱚ ᱢᱟᱭᱟᱝ ᱨᱮᱱᱟᱜ ᱫᱟᱲᱮ ᱛᱮᱜᱮ ᱵᱚᱱ ᱞᱟᱦᱟ ᱥᱮᱱ ᱵᱚᱱ ᱥᱚᱦᱚᱨ ᱥᱮᱴᱮᱨ ᱫᱟᱲᱮᱭᱟᱜᱼᱟ ᱟᱨ ᱪᱮᱫ ᱾
ᱚ ᱥᱟᱯ
ᱛᱟᱨᱯᱚᱨᱮ ᱱᱚᱣᱟ ᱞᱚᱞᱚ ᱢᱟᱭᱟᱝ ᱜᱟᱲᱦᱚ ᱞᱮᱱᱠᱷᱟᱱ ᱦᱚᱸ ᱯᱚᱨᱮ ᱫᱚ ᱚᱱᱠᱟ ᱫᱚ ᱱᱟᱦᱜ ᱡᱟᱦᱟᱸ ᱞᱮᱠᱟ ᱵᱚᱱ ᱢᱚᱱᱮᱭᱟ ᱚᱱᱠᱟ ᱫᱚ ᱵᱟᱭ ᱜᱟᱱᱚᱜᱼᱟ ᱥᱮ ᱾
ᱢᱚᱱᱮᱭ ᱫᱟᱹᱲ ᱨᱮᱦᱚᱸ ᱦᱚᱲᱢᱚ ᱵᱟᱭ ᱫᱟᱹᱲᱟᱜᱼᱟ ᱩᱱᱨᱮ ᱾
ᱦᱳᱭ ᱦᱳᱭ ᱾ ᱚᱱᱟᱛᱮ ᱵᱟᱢ ᱢᱮᱱ ᱢᱮᱱ ᱮᱠᱫᱚᱢ ᱟᱹᱰᱤ ᱢᱚᱡᱽ ᱥᱺᱦᱤᱡ ᱥᱮ ᱚᱱᱠᱟ ᱠᱩᱨᱩᱢᱩᱴᱩᱭ ᱦᱩᱭᱩᱜᱼᱟ, ᱢᱮᱱᱠᱷᱟᱱ ᱦᱚᱲᱢᱚ ᱚᱱᱟ ᱜᱚᱲᱚ ᱵᱟᱭ ᱮᱢᱚᱜᱼᱟ ᱟᱨ ᱪᱮᱫ ᱾
ᱦᱮᱸ ᱦᱮᱸ ᱾
ᱟᱨ ᱚᱱᱠᱟ ᱠᱷᱮᱞ ᱠᱚᱫᱚ ᱡᱟᱦᱟᱸᱢ ᱢᱟᱱᱮ ᱢᱟᱲᱟᱝ ᱥᱮᱫ ᱜᱮ ᱥᱤᱞᱮᱠᱥᱮᱱ ᱦᱩᱭᱩᱜᱼᱟ ᱥᱮ ᱵᱟᱝ ᱦᱩᱭᱩᱜᱼᱟ ᱚᱱᱟ ᱫᱚ ᱢᱟᱨᱟᱝ ᱠᱟᱛᱷᱟ ᱫᱚ ᱵᱟᱝ ᱠᱟᱱᱟ ᱢᱤᱫᱴᱤᱡ ᱱᱤᱡᱮᱨᱟᱜ ᱦᱚᱸ ᱦᱚᱲᱢᱚ ᱡᱤᱣᱤ ᱠᱟᱹᱴᱤᱡ ᱪᱮᱦᱨᱟ ᱛᱟᱦᱮᱱ ᱥᱮ ᱢᱚᱡᱽ ᱵᱩᱡᱷᱟᱹᱣ ᱞᱟᱹᱜᱤᱫ ᱦᱚᱸ ᱠᱷᱮᱞ ᱵᱟᱲᱟ ᱫᱚ ᱥᱮᱛᱟᱜ ᱢᱤᱝᱵᱟ ᱟᱹᱭᱩᱵ ᱵᱮᱲᱟ ᱫᱚ ᱢᱤᱫ ᱵᱮᱲᱟ ᱵᱟᱝ ᱢᱤᱫ ᱵᱮᱲᱟ ᱠᱷᱮᱞ ᱫᱚ ᱫᱚᱨᱠᱟᱨ ᱠᱟᱱᱟ ᱟᱨ ᱪᱮᱫ
ᱦᱮᱸ ᱮᱠᱟᱞ ᱮᱠᱟᱞ ᱦᱩᱸ ᱟᱫᱚ ᱱᱟᱦᱟᱜ ᱢᱟ ᱱᱚᱜᱼᱚᱭ ᱟᱨᱚ ᱵᱟᱹᱲᱛᱤ ᱚᱱᱞᱟᱭᱤᱱ ᱨᱮᱜᱮ ᱵᱚᱱ ᱠᱷᱮᱞᱮᱫ ᱫᱚ ᱚᱯᱷᱞᱟᱭᱤᱱ ᱠᱷᱚᱱ ᱫᱚ ᱚᱱᱞᱟᱭᱤᱱ ᱨᱮᱜᱤ ᱵᱟᱹᱲᱛᱤ ᱵᱚᱱ ᱠᱷᱮᱞᱮᱫ
ᱦᱳᱭ ᱦᱳᱭ ᱡᱟᱦᱟᱸ ᱚᱱᱞᱟᱭᱤᱱ ᱠᱚ ᱜᱮᱢ ᱠᱷᱮᱞ ᱫᱚ ᱱᱚᱜᱼ ᱱᱚᱣᱟ ᱡᱟᱦᱟᱸ ᱜᱨᱟᱣᱩᱱᱰ ᱞᱮᱵᱮᱞ ᱠᱷᱮᱞ ᱛᱟᱵᱚᱱ ᱟᱵᱚ ᱵᱚᱞ ᱠᱷᱮᱞ ᱢᱮᱱᱠᱮᱫ ᱠᱨᱤᱠᱮᱴ ᱠᱷᱮᱞ ᱡᱟᱦᱟᱸ ᱫᱳᱲᱤ ᱡᱷᱟᱯ ᱡᱟᱦᱟᱸ ᱢᱮᱱᱟᱜ ᱛᱟᱵᱚᱱᱟ ᱱᱤᱭᱟᱹ ᱠᱚ ᱠᱷᱮᱞ ᱡᱩᱫᱤ ᱵᱚᱱ ᱞᱟᱦᱟ ᱤᱫᱤᱭᱟ ᱛᱟᱦᱚᱞᱮ ᱟᱵᱚᱣᱟᱜ ᱦᱚᱲᱢᱚ ᱠᱚᱦᱚᱸ ᱵᱮᱥ ᱛᱟᱦᱮᱱᱟ ᱥᱟᱶᱛᱮ ᱟᱵᱚᱣᱟᱜ ᱚᱱᱮ ᱢᱟᱭᱤᱱᱰ ᱥᱮᱴ ᱥᱮ ᱢᱚᱱᱮ ᱯᱷᱮᱨᱮᱥ ᱦᱚᱸ ᱪᱮᱦᱨᱟ ᱥᱺᱦᱤᱡ ᱛᱟᱦᱮᱱ ᱛᱟᱵᱚᱱᱟ
ᱦᱮᱸ
ᱟᱨ ᱚᱱᱞᱟᱭᱤᱱ ᱜᱮᱢ ᱠᱷᱮᱞ ᱫᱚ ᱦᱳᱭᱛᱳ ᱚᱱᱠᱟ ᱢᱚᱱᱮ ᱨᱟᱹᱥᱠᱟᱹ ᱞᱮᱠᱟ ᱢᱤᱫ ᱜᱷᱟᱹᱲᱤᱡ ᱠᱟᱹᱴᱤᱡ ᱵᱮᱱ ᱠᱷᱮᱞᱟ ᱚᱱᱟ ᱫᱚ ᱴᱷᱤᱠ ᱜᱮᱭᱟ ᱚᱱᱟ ᱫᱚ ᱚᱥᱩᱵᱤᱫᱷᱟ ᱵᱟᱹᱱᱩᱜᱼᱟ ᱟᱨ ᱪᱮᱫᱞᱤᱧ ᱢᱮᱱᱟ ᱡᱟᱦᱟᱸ ᱯᱷᱤᱴᱱᱮᱥ ᱞᱮᱵᱮᱞ ᱚᱱᱟᱴᱟᱜ ᱫᱚ ᱱᱟᱦᱟᱜ ᱩᱱᱟᱹᱜ ᱮᱠᱴᱟ ᱫᱚ ᱱᱟᱜ ᱵᱟᱭ ᱵᱷᱟᱜᱤ ᱠᱟᱱᱟ ᱥᱮ
ᱦᱩᱸ ᱚᱱᱞᱟᱭᱤᱱ ᱨᱮᱫᱚ ᱢᱚᱱᱮ ᱜᱮᱭ ᱥᱟᱱᱛᱤᱭᱟ ᱚᱯᱷᱞᱟᱭᱤᱱ ᱨᱮᱫᱚ ᱦᱚᱲᱢᱚᱭ ᱥᱟᱱ ᱤᱭᱟᱹ ᱦᱚᱲᱢᱚ ᱤᱭᱟᱹ ᱥᱟᱶᱟᱭ ᱛᱮ ᱥᱟᱶᱟᱨ ᱨᱮ
ᱦᱳᱭ ᱦᱳᱭ ᱮᱠᱫᱚᱢ ᱮᱠᱫᱚᱢ ᱡᱚᱛᱷᱟᱛ ᱦᱮᱸ ᱛᱟᱦᱚᱞᱮ ᱜᱚᱝᱠᱮ ᱱᱤᱭᱟᱹ ᱵᱟᱨᱥᱤ ᱜᱟᱱ ᱫᱚ ᱚᱱᱠᱟ ᱦᱮᱯᱨᱟᱣ ᱠᱚᱫᱚ ᱢᱮᱱᱟᱜ ᱟᱥᱮ ᱵᱟᱹᱱᱩᱜ ᱟᱱ
ᱱᱤᱭᱟᱹ ᱵᱟᱨᱥᱤ ᱫᱚ ᱱᱟᱜ ᱠᱷᱟᱱ ᱱᱚᱝᱠᱟ ᱦᱮᱯᱨᱟᱣ ᱠᱚᱫᱚ ᱵᱟᱹᱱᱩᱜ ᱦᱟᱱᱛᱟᱲ ᱠᱟᱜᱼᱟ ᱱᱚᱜᱼᱚᱭ ᱱᱟᱦᱟᱜ ᱦᱩᱞ ᱢᱟᱦᱟ ᱫᱟᱨᱟᱭ ᱠᱟᱱᱟ ᱠᱤᱪᱷᱩ ᱠᱤᱪᱷᱩ ᱡᱟᱭᱜᱟ ᱨᱮᱫᱚ ᱠᱚ ᱦᱩᱭ ᱵᱟᱲᱟ ᱦᱚᱪᱚᱭᱮᱫ ᱜᱮᱭᱟ ᱛᱚ ᱱᱤᱭᱟᱹ ᱫᱷᱟᱣ ᱫᱚ ᱦᱟᱸᱜ ᱟᱸᱡᱚᱢᱚᱜ ᱠᱟᱱ ᱛᱟᱦᱮᱱᱟ ᱠᱤ ᱵᱟᱝᱠᱚ ᱠᱚᱨᱟᱣ ᱦᱚᱪᱚᱭᱮᱫ ᱠᱟᱱᱟ ᱟᱫᱚ ᱪᱤᱠᱟᱹᱜ ᱠᱟᱱᱟ ᱱᱟᱦᱟᱜ
ᱟᱪᱪᱷᱟ ᱟᱪᱪᱷᱟ ᱚᱱᱠᱟ ᱫᱚ ᱞᱟᱹᱠ ᱞᱟᱹᱴᱩ ᱠᱷᱮᱞ ᱦᱩᱭᱩᱜᱼᱟ ᱥᱮ ᱥᱩᱠᱨᱤ ᱠᱷᱮᱞ ᱠᱷᱟᱹᱥᱤ ᱠᱷᱮᱞ ᱟᱯᱮ ᱚᱱᱟ ᱠᱚᱨᱮ ᱫᱚ ᱰᱷᱮᱨ ᱫᱚ ᱦᱩᱭᱩᱜᱼᱟ ᱟᱨ ᱪᱮᱫ
ᱵᱟᱝ ᱚᱱᱠᱟ ᱞᱟᱹᱴᱩ ᱠᱷᱹᱮᱞ ᱫᱚ ᱵᱟᱝ ᱦᱩᱭᱩᱜ ᱜᱮ ᱛᱟᱦᱮᱱᱟ ᱦᱩᱰᱤᱧ ᱦᱩᱰᱤᱧᱟᱜ ᱠᱷᱮᱞ ᱜᱮ ᱵᱟᱹᱲᱛᱤ ᱫᱚ ᱦᱩᱭᱩᱜ ᱠᱟᱱᱟ ᱠᱚᱢ ᱫᱟᱢ ᱨᱮᱱᱟᱜ ᱚᱱᱠᱟᱹ ᱯᱚᱱᱨᱚ ᱥᱚ ᱫᱩ ᱦᱟᱡᱟᱨ ᱛᱤᱱ ᱦᱟᱡᱟᱨ ᱫᱷᱟᱹᱨᱤᱡ ᱵᱳᱲᱳ ᱡᱳᱨ ᱠᱷᱮᱞ ᱪᱟᱞᱟᱜᱼᱟ ᱚᱱᱟ ᱠᱷᱚᱱ ᱵᱟᱹᱲᱛᱤ ᱵᱟᱝ ᱪᱟᱞᱟᱜᱼᱟ
ᱟᱪᱪᱷᱟ ᱟᱪᱪᱷᱟ ᱟᱪᱪᱷᱟ ᱟᱹᱰᱤ ᱢᱚᱸᱡᱽ